ᱦᱮᱸ ᱦᱮᱞᱳ ᱡᱚᱦᱟᱨ ᱜᱮ ᱜᱚᱝᱠᱮ᱾
ᱦᱮᱸᱜ ᱡᱚᱦᱟᱨ ᱜᱮ ᱜᱚᱝᱠᱮ᱾
ᱦᱮᱸ ᱚᱱᱟ ᱥᱟᱶᱛᱮ ᱥᱟᱹᱜᱩᱱ ᱧᱤᱫᱚᱹ
ᱦᱮᱸ ᱥᱟᱹᱜᱩᱱ ᱧᱤᱫᱟᱹ ᱜᱚᱝᱠᱮ ᱠᱤᱫᱩᱵ ᱵᱟᱲᱟ ᱠᱚ ᱦᱩᱭᱱᱟ᱾
ᱚ ᱦᱮᱸ ᱠᱤᱫᱩᱵ ᱵᱟᱲᱟ ᱫᱚ ᱦᱩᱭᱱᱟ ᱢᱤᱫ ᱜᱷᱟᱹᱲᱤᱡ ᱞᱟᱦᱟ ᱜᱮ᱾ ᱦᱮᱸᱥᱮ ᱟᱫᱚ ᱟᱹᱵᱤᱱ ᱜᱮ ᱚᱠᱟ ᱞᱮᱠᱟ ᱢᱮᱱᱟᱜ ᱵᱤᱱᱟ᱾
ᱟᱹᱧ ᱫᱚ ᱪᱟᱸᱫᱚ ᱵᱚᱸᱜᱟ ᱣᱟᱜ ᱫᱟᱭᱟ ᱫᱩᱞᱟᱹᱲ ᱛᱮ ᱱᱟᱯᱟᱭ ᱵᱟᱲᱟ ᱜᱮ ᱢᱮᱱᱟᱜ ᱞᱤᱧᱟ᱾ ᱟᱫᱚ ᱟᱵᱮᱱ ᱪᱮᱫ ᱞᱮᱠᱟ ᱢᱮᱱᱟᱜ ᱵᱤᱱᱟ᱾
ᱟᱹᱞᱤᱧ ᱦᱚᱸ ᱢᱟᱨᱟᱝ ᱵᱩᱨᱩ ᱡᱟᱦᱮᱨ ᱟᱭᱚ ᱢᱚᱬᱮ ᱠᱚ ᱛᱩᱲᱩᱭ ᱠᱚᱣᱟᱜ ᱫᱟᱭᱟ ᱫᱩᱞᱟᱹᱲ ᱛᱮ ᱱᱤᱛ ᱜᱷᱟᱹᱲᱤᱡ ᱫᱚ ᱱᱟᱯᱟᱭ ᱜᱮ ᱢᱮᱱᱟᱜ ᱞᱤᱧᱟᱹ᱾
ᱦᱳᱭ ᱱᱟᱯᱟᱭ ᱜᱮ ᱪᱟᱸᱫᱚ ᱵᱚᱸᱜᱟ ᱴᱷᱮᱱ ᱵᱚᱱ ᱱᱮᱦᱚᱨᱚᱜᱼᱟ᱾
ᱦᱳᱭ ᱦᱳᱭ ᱱᱟᱯᱟᱭ ᱛᱟᱦᱮ ᱞᱮᱠᱷᱟᱱ ᱜᱮ ᱡᱚᱛᱚ ᱜᱮ ᱱᱟᱯᱟᱭ ᱛᱮ ᱯᱟᱨᱚᱢᱚᱜ ᱟ᱾ ᱟᱪᱪᱷᱟ ᱟᱫᱚ ᱠᱤᱫᱩᱵ ᱵᱟᱲᱟ ᱠᱚ ᱫᱚ ᱦᱩᱭ ᱱᱟ ᱥᱮ ᱵᱟᱝ?
ᱦᱮ ᱠᱟᱹᱴᱤᱡ ᱞᱟᱦᱟ ᱜᱮ ᱦᱩᱭ ᱮᱱᱟ ᱟᱹᱞᱤᱧ ᱦᱚᱸ᱾
ᱚ
ᱛᱚ ᱜᱚᱝᱠᱮ ᱫᱟᱜ ᱡᱟᱹᱲᱤ ᱠᱚ ᱪᱮᱫ ᱞᱮᱠᱟ?
ᱦᱮᱸ ᱫᱟᱜ ᱡᱟᱹᱲᱤ ᱢᱟ ᱫᱤᱱᱟᱹᱢ ᱜᱮ ᱦᱩᱭᱩᱜ ᱠᱟᱱ ᱟᱞᱮ ᱱᱚ ᱛᱮ ᱾ ᱦᱮ ᱥᱮ ᱵᱟᱹᱫ ᱵᱟᱹᱭᱦᱟᱹᱲ ᱠᱚ ᱦᱚᱸ ᱪᱟᱯᱮ ᱠᱟᱱᱟ ᱦᱮᱸ᱾
ᱦᱳᱭ ᱛᱚ ᱜᱚᱝᱠᱮ ᱨᱚᱦᱚᱭ ᱠᱚ ᱛᱤᱱᱟᱹᱜ ᱴᱟ ᱞᱟᱦᱟ ᱭᱮᱱᱟ᱾
ᱟᱞᱮ ᱱᱚᱱ ᱛᱮ ᱫᱚ ᱧᱮᱞᱚᱜ ᱠᱟᱱᱟ ᱯᱮᱨᱟᱭ ᱜᱮ ᱢᱩᱪᱟᱹᱫ ᱥᱮᱫ᱾ ᱦᱮᱸ ᱥᱮ ᱡᱷᱚᱛᱚ ᱜᱮ ᱠᱚ ᱪᱟᱥ ᱠᱚ ᱠᱚ ᱨᱟᱠᱟᱵ ᱟᱜᱩ ᱠᱟᱫᱟ᱾ ᱟᱨ ᱡᱟᱦᱟᱸ ᱧᱮᱞᱚᱜ ᱠᱟᱱᱟ ᱵᱟᱹᱠᱤ ᱢᱮᱱᱟᱜᱼᱟ᱾ ᱮ ᱵᱟᱨᱥᱤᱧ ᱯᱮ ᱢᱟᱦᱟ ᱛᱮ ᱫᱚ ᱠᱚ ᱢᱩᱪᱟᱹᱫᱟ᱾
ᱦᱳᱭ ᱦᱳᱭ
ᱟᱫᱚ ᱚᱱᱟ ᱜᱮ ᱟᱹᱵᱤ ᱱᱟᱜ ᱚᱱᱛᱮ ᱪᱮᱫ ᱞᱮᱠᱟ ᱪᱟᱥ ᱠᱚ ᱠᱚ ᱨᱟᱠᱟᱵ ᱵᱟᱲᱟ ᱠᱮᱫᱟ ᱥᱮ ᱟᱣᱨᱤ?
ᱟᱞᱮ ᱭᱟᱜ ᱫᱚ ᱱᱚᱜᱼᱚᱭ ᱫᱟᱜ ᱡᱟᱹᱲᱤ ᱮᱦᱚᱵ ᱠᱟᱫᱟᱭ ᱛᱚ ᱟᱫᱚ ᱮᱦᱚᱵ ᱟᱠᱟᱫᱟ ᱠᱚ ᱱᱚᱜᱼᱚᱭ ᱠᱤᱪᱷᱩ ᱫᱤᱱ ᱦᱩᱭ ᱱᱟ᱾
ᱦᱩᱸ ᱟᱣᱨᱤ ᱠᱚ ᱢᱩᱪᱚᱫ ᱟ ᱵᱟᱝ
ᱟᱹᱣᱨᱤ ᱠᱚ ᱢᱩᱪᱟᱹᱫᱟ ᱱᱚᱜᱚᱭ ᱛᱟᱞᱟ ᱠᱚ ᱨᱮ ᱦᱚᱸ ᱟᱹᱣᱤᱭ ᱮᱦᱚᱵ ᱦᱩᱭᱩᱜᱼᱟ ᱱᱚᱜ ᱚᱚᱭ ᱮᱦᱚᱵ ᱟᱠᱟᱫᱟ ᱠᱚ᱾
ᱟᱪᱪᱷᱟ ᱟᱫᱚ ᱜᱚᱝᱠᱮ ᱪᱟᱥ ᱨᱮᱱᱟᱜ ᱞᱟᱝ ᱜᱟᱞ ᱢᱟᱨᱟᱣ ᱠᱮᱫ ᱠᱷᱟ ᱫᱚ ᱩᱭᱦᱟᱹᱨ ᱠᱮᱫᱟ ᱞᱤᱧ ᱱᱚᱣᱟ ᱡᱟᱦᱟᱸ ᱢᱟᱨᱟᱝ ᱵᱚᱦᱚᱜ ᱠᱚ ᱡᱟᱦᱟᱸ ᱟᱞᱟᱝ ᱚᱠᱛᱚ ᱠᱚ ᱮᱢ ᱠᱟᱜ ᱞᱟᱝ ᱟ ᱥᱮ
ᱦᱳᱭ ᱦᱳᱭ ᱦᱳᱭ ᱜᱚᱝᱠᱮ
ᱟᱫᱚ ᱚᱱᱟ ᱚᱠᱛᱚ ᱢᱩᱫᱽᱨᱮ ᱡᱟᱦᱟᱸ ᱛᱤᱱᱟᱹᱜ ᱜᱮ ᱠᱷᱴᱚ ᱢᱟᱪᱟ ᱛᱮ ᱢᱤᱫ ᱴᱟᱝ ᱥᱟᱛᱟᱢ ᱤᱫᱤ ᱠᱟᱛᱮᱜ ᱜᱟᱞ ᱢᱟᱨᱟᱣ ᱞᱮ ᱠᱷᱟᱡ ᱚᱠᱟ ᱞᱮᱠᱟ ᱦᱩᱭ ᱠᱚᱜᱼᱟ᱾
ᱟᱹᱰᱤ ᱡᱚᱛᱷᱟᱛ ᱵᱷᱟᱵᱱᱟ ᱵᱮᱱ ᱞᱟᱹᱭ ᱠᱮᱫᱟ ᱜᱚᱝᱠᱮ
ᱦᱮᱸ
ᱱᱚᱣᱟ ᱠᱷᱟᱴᱚ ᱢᱟᱪᱷᱟ ᱛᱮ ᱜᱮ ᱢᱤᱫᱴᱟᱝ ᱥᱟᱛᱟᱢ ᱤᱫᱤ ᱠᱟᱛᱮᱜ ᱞᱟᱝ ᱜᱟᱞ ᱢᱟᱨᱟᱣ ᱠᱷᱟᱱ ᱵᱷᱟᱞᱮ ᱠᱚᱜᱼᱟ᱾
ᱦᱳᱭ ᱟᱫᱚ ᱥᱟᱛᱟᱢ ᱫᱚ ᱱᱚᱝ ᱠᱟᱱᱟᱜ ᱦᱩᱭᱩᱜ ᱠᱟᱱᱟ ᱡᱮᱦᱮᱹᱛᱩ ᱟᱞᱟᱝ ᱞᱟᱝ ᱜᱟᱞ ᱢᱟᱨᱟᱣ ᱠᱮᱫ ᱟ ᱪᱟᱥ ᱵᱟᱥ ᱱᱤᱭᱮ ᱦᱮᱸᱥᱮ᱾ ᱚᱱᱟ ᱟᱫᱚ ᱚᱱᱟ ᱫᱤᱭᱮ ᱜᱮ ᱠᱟᱹᱴᱤᱡ ᱠᱟᱹᱴᱤᱡ ᱚᱱᱟ ᱪᱟᱥ ᱵᱟᱥ ᱫᱤᱭᱮ ᱜᱮ ᱛᱩᱞᱠᱷᱤ ᱛᱚᱞᱟᱥ ᱟᱛᱮᱜ ᱞᱟᱝ ᱜᱟᱞ ᱢᱟᱨᱟᱣ ᱞᱮᱠᱷᱟᱡ ᱟᱹᱰᱤ ᱜᱮ ᱱᱟᱯᱟᱭ ᱠᱚᱜᱼᱟ ᱦᱮᱸᱥᱮ᱾
ᱦᱳᱭ ᱡᱚᱛᱷᱟᱛ ᱵᱱ ᱞᱟᱹᱭ ᱠᱮᱫᱟ ᱜᱚᱝᱠᱮ᱾
ᱟᱫᱚ ᱜᱚᱝᱠᱮ ᱞᱤᱧ ᱞᱟᱹᱭ ᱮᱫᱟ᱾ ᱟᱯᱮ ᱚᱱᱛᱮ ᱚᱠᱟ ᱞᱮᱠᱟ ᱪᱮᱫ ᱪᱮᱫ ᱪᱟᱥ ᱠᱚ ᱦᱩᱭ ᱵᱟᱲᱟᱜ ᱜᱮᱭᱟ
ᱜᱚᱝᱠᱮ ᱱᱮᱛᱟᱨ ᱫᱚ ᱦᱚᱜᱚᱭ ᱱᱤᱛᱚᱜ ᱫᱚ ᱡᱟᱹᱯᱩᱫ ᱫᱟᱭ ᱛᱚ ᱟᱫᱚ ᱡᱟᱹᱯᱩᱫ ᱫᱤᱱ ᱫᱚ ᱱᱤᱛᱚᱜ ᱫᱚ ᱦᱩᱲᱩ ᱜᱮ ᱪᱟᱥ ᱵᱟᱲᱟᱭ ᱦᱩᱭᱩᱜ ᱠᱟᱱᱟ᱾
ᱦᱳᱭ
ᱟᱫᱚ ᱜᱚᱝᱠᱮ ᱱᱮᱛᱟᱨ ᱫᱤᱱ ᱚᱱᱛᱮ ᱟᱨᱚ ᱮᱴᱟᱜᱟᱜ ᱪᱟᱥ ᱠᱚ ᱦᱩᱭᱩᱜᱼᱟ ᱥᱮ ᱪᱮᱫ
ᱦᱮᱸ
ᱮᱴᱟᱜ ᱪᱟᱥ ᱫᱚ ᱮᱠᱷᱚᱱ ᱫᱚ ᱵᱟᱝ ᱦᱩᱭᱩᱜ-ᱟ᱾ ᱡᱮᱦᱮᱛᱩ ᱱᱮᱛᱟᱨ ᱫᱚ ᱡᱟᱹᱯᱩᱫ ᱫᱤᱱ ᱠᱟᱱᱟ ᱥᱮ ᱾ ᱟᱫᱚ ᱱᱮᱛᱟᱨ ᱫᱚ ᱦᱩᱲᱩ ᱵᱮᱠᱚ ᱚᱨᱦᱚᱭ ᱵᱟᱲᱟᱭ ᱟ ᱢᱟᱢᱮ ᱟᱫᱚ ᱮᱴᱟᱜ ᱥᱚᱢᱚᱭ ᱫᱚ ᱮᱴᱟᱜ ᱪᱟᱥ ᱠᱚ ᱦᱩᱭᱩᱜ-ᱟ ᱾
ᱦᱚᱭ ᱾
ᱦᱮᱸ ᱮ ᱾
ᱛᱚ ᱜᱚᱝᱠᱮ ᱚᱱᱟ ᱮᱴᱟᱜ ᱥᱚᱢᱚᱭ ᱨᱮᱱᱟᱜ ᱪᱟᱥ ᱠᱚ ᱤᱫᱤ ᱠᱟᱛᱮᱫ ᱠᱟᱹᱴᱤᱡ ᱵᱮᱱ ᱞᱟᱹᱭ ᱥᱚᱫᱚᱨ ᱞᱮᱠᱷᱟᱱ ᱱᱟᱯᱟᱭ ᱠᱚᱜ-ᱟ ᱾
ᱦᱚᱭ ᱦᱚᱭ ᱦᱚᱭ ᱟᱫᱚ ᱟᱞᱮ ᱚᱱᱛᱮ ᱫᱚ ᱢᱟᱱᱮ ᱮ ᱫᱷᱚᱨᱚᱢ ᱫᱤᱱ ᱫᱚ ᱡᱟᱞᱮᱠᱟ ᱟᱞᱩ ᱥᱩᱢᱩᱝ ᱾ ᱦᱮᱸ ᱥᱮ ᱟᱞᱩ ᱨᱚᱦᱚᱭ ᱥᱚᱢᱚᱭ ᱟᱹᱞᱩ ᱠᱚ ᱞᱮ ᱨᱚᱦᱚᱭᱟ ᱟᱨ ᱥᱚᱨᱥᱟ ᱥᱚᱢᱚᱭ ᱥᱚᱨᱥᱟ ᱾ ᱢᱟᱱᱮ ᱚᱱᱟ ᱵᱟᱫ ᱠᱟᱛᱮᱜ ᱦᱚᱸ ᱟᱨ ᱦᱚᱸ ᱟᱱᱟᱡ ᱯᱟᱹᱛᱤ ᱠᱚ ᱦᱚᱸ ᱪᱟᱥ ᱠᱚ ᱫᱚ ᱢᱮᱱᱟᱜ-ᱟ ᱾
ᱦᱚᱭ ᱦᱚᱭ ᱵᱩᱡᱷᱟᱹᱣ ᱠᱮᱫᱟ ᱞᱤᱧ ᱾
ᱦᱮᱸ ᱟᱫᱚ ᱟᱹᱞᱩ ᱨᱮᱱᱟᱜ ᱠᱟᱛᱷᱟ ᱞᱤᱧ ᱞᱟᱹᱭ ᱟᱠᱟᱠᱷᱟ ᱫᱚ ᱟᱹᱞᱤᱧ ᱦᱚᱸ ᱵᱟᱲᱟᱭ ᱵᱩᱡᱷᱟᱹᱣᱮᱫ ᱞᱤᱧᱟᱹ ᱾ ᱡᱮ ᱟᱯᱮ ᱚᱱᱛᱮ ᱟᱞᱩ ᱚᱠᱟ ᱞᱮᱠᱟ ᱪᱟᱥ ᱦᱩᱭᱩᱜ-ᱟ ᱾
ᱟᱞᱮ ᱥᱮᱫ ᱦᱚᱸ ᱱᱚᱝᱠᱟ ᱜᱮ ᱾ ᱱᱚᱜᱚᱭ ᱨᱟᱵᱟᱝ ᱫᱤᱱ ᱜᱮ ᱟᱹᱞᱩ ᱫᱚ ᱪᱟᱥ ᱦᱩᱭᱩᱜ-ᱟ ᱾
ᱦᱮᱸ ᱾
ᱟᱫᱚ ᱱᱚᱜ-ᱭ ᱫᱟᱜ ᱠᱚ ᱩᱱᱟᱹᱜ ᱵᱮᱵᱚᱥ ᱛᱟ ᱚᱱᱠᱟ ᱵᱟᱹᱱᱩᱜ ᱛᱮ ᱢᱟᱱᱮ ᱰᱚᱵᱷᱟᱜ ᱨᱮᱱᱟᱜ ᱫᱟᱜ ᱛᱮ ᱜᱮ ᱪᱟᱥ ᱵᱟᱲᱟ ᱫᱚ ᱦᱩᱭᱩᱜ ᱠᱟᱱᱟ ᱨᱟᱵᱟᱝ ᱫᱤᱱ ᱫᱚ ᱾ ᱟᱫᱚ ᱱᱚᱜ-ᱚᱭ ᱡᱟᱹᱯᱩᱫ ᱫᱤᱱ ᱫᱚ ᱱᱚᱜ-ᱚᱭ ᱥᱮᱨᱢᱟ ᱡᱟᱹᱲᱤ ᱵᱚᱨᱥᱟ ᱛᱮ ᱜᱮ ᱾
ᱦᱮᱸ ᱾
ᱦᱮᱸ ᱛᱚ ᱜᱚᱝᱠᱮ ᱞᱟᱹᱭᱮᱫ ᱛᱟᱦᱮᱸᱫ ᱞᱤᱧ ᱟᱹᱞᱩ ᱠᱚ ᱪᱟᱥ ᱦᱩᱭᱩᱜ ᱫᱚ ᱟᱫᱚ ᱚᱱᱟ ᱫᱚ ᱥᱩᱫᱩ ᱚᱲᱟᱜ ᱨᱮ ᱡᱚᱢ ᱞᱟᱹᱜᱤᱫ ᱥᱮ ᱵᱟᱡᱟᱨ ᱨᱮ ᱟᱠᱷᱨᱤᱧ ᱵᱟᱠᱷᱨᱟ ᱛᱮ ᱦᱚᱸ ᱾
ᱦᱚᱭ ᱚᱱᱟ ᱡᱚᱛᱷᱟᱛ ᱠᱟᱛᱷᱟ ᱵᱤᱱ ᱞᱟᱹᱭ ᱟᱠᱟᱜ-ᱟ ᱾ ᱟᱞᱮ ᱚᱱᱛᱮ ᱫᱚ ᱟᱹᱞᱩ ᱪᱟᱥ ᱫᱚ ᱟᱹᱰᱤᱜᱮ ᱡᱟᱹᱥᱛᱤ ᱦᱩᱭᱩᱜ-ᱟ᱾ ᱢᱟᱱᱮ ᱚᱲᱟᱜ ᱡᱚᱢ ᱞᱮᱠᱟ ᱦᱚᱸ ᱦᱩᱭᱩᱜ-ᱟ ᱟᱨ ᱵᱟᱡᱟᱨ ᱞᱮᱠᱟ ᱢᱟᱛᱚ ᱟᱹᱰᱤ ᱡᱟᱹᱥ ᱛᱤ ᱜᱮ ᱠᱚ ᱪᱟᱥᱟ ᱦᱮᱸ ᱥᱮ ᱾
ᱦᱚᱭ ᱦᱚᱭ ᱵᱩᱡᱷᱟᱹᱣ ᱠᱮᱫᱟ ᱞᱤᱧ ᱾
ᱦᱮᱸ ᱟᱞᱮ ᱚᱱᱛᱮ ᱫᱚ ᱟᱞᱮ ᱚᱱᱛᱮ ᱠᱷᱚᱡ ᱜᱮ ᱟᱹᱞᱩ ᱠᱚ ᱫᱚ ᱢᱟᱱᱮ ᱮ ᱵᱟᱦᱨᱮ ᱫᱤᱥᱚᱢ ᱥᱮᱫ ᱪᱟᱞᱟᱜ-ᱟᱢ᱾
ᱦᱚᱭ ᱦᱚᱭ ᱵᱩᱡ ᱠᱮᱫᱟ ᱞᱤᱧ ᱾
ᱟᱫᱚ ᱚᱱᱮ ᱚᱱᱠᱟ ᱜᱮ ᱟᱹᱵᱤᱱ ᱦᱚᱸ ᱠᱩᱞᱤ ᱥᱟᱱᱟ ᱭᱮᱫ ᱞᱤᱧᱟ ᱾ ᱡᱮ ᱟᱯᱮ ᱚᱱᱛᱮ ᱢᱟᱱᱮ ᱪᱮᱫ ᱞᱮᱠᱟ ᱚᱲᱟᱜ ᱡᱚᱢ ᱞᱮᱠᱟ ᱠᱟ ᱥᱮ ᱟᱨᱦᱚᱸ ᱵᱟᱡᱟᱨ ᱥᱮ ᱵᱟᱭᱨᱮ ᱫᱤᱥᱚᱢ ᱠᱩᱞ ᱞᱮᱠᱟ ᱪᱟᱥ ᱦᱩᱭᱩᱜ-ᱟ ᱾
ᱟᱞᱮ ᱫᱚ ᱚᱲᱟᱜ ᱡᱚᱢ ᱞᱮᱠᱟ ᱜᱮ ᱪᱟᱥ ᱫᱚ ᱨᱟᱠᱟᱵ ᱛᱟᱞᱮᱭᱟ ᱚᱱᱠᱟ ᱵᱟᱲ ᱵᱟᱡᱟᱨ ᱨᱮ ᱟᱹᱠᱷ ᱨᱤᱧ ᱞᱮᱠᱟ ᱫᱚ ᱵᱟᱝ ᱦᱩᱭᱩᱜ-ᱟ ᱾
ᱦᱮᱸ ᱦᱮᱸ᱾
ᱟᱫᱚ ᱜᱚᱝᱠᱮ ᱞᱟᱹᱭᱫᱟ ᱞᱤᱧ ᱱᱮᱛᱟᱨ ᱫᱚ ᱫᱚᱢᱮ ᱥᱟᱨ ᱠᱚ ᱠᱤᱴᱱᱟᱥᱟᱹᱠ ᱠᱚᱠᱚ ᱮᱢᱚᱜ ᱠᱟᱱᱟ ᱾ ᱮᱢᱟᱜ ᱠᱟᱱᱟ ᱛᱚ ᱡᱟᱦᱟᱱᱟᱜ ᱨᱮᱜᱮ ᱟᱫᱚ ᱚᱱᱟ ᱵᱟᱠᱷᱨᱟ ᱛᱮ ᱠᱟᱹᱴᱤᱡ ᱞᱟᱝ ᱜᱟᱯᱟᱞᱢᱟᱨᱟᱣ ᱞᱮᱠᱷᱟᱱ ᱵᱷᱟᱹᱞᱤ ᱠᱚᱜ-ᱟ ᱾
ᱦᱳᱭ ᱦᱳᱭ ᱚᱱᱟ ᱦᱚᱸ ᱟᱹᱰᱤ ᱡᱚᱛᱷᱟᱛ ᱠᱟᱛᱷᱟ ᱵᱤᱱ ᱞᱟᱹᱭ ᱟᱠᱟᱜ-ᱟ ᱾ ᱚᱱᱟ ᱠᱚ ᱪᱟᱥ ᱡᱮᱞᱤ ᱡᱮᱦᱩᱛᱩ ᱞᱟᱝ ᱜᱟᱞᱢᱟᱨᱟᱜ ᱠᱟᱱᱟ ᱾
ᱦᱳᱭ ᱦᱮᱸ ᱾
ᱦᱳᱭ ᱾ ᱟᱫᱚ ᱟᱹᱞᱤᱧᱟᱜ ᱞᱟᱹᱭ ᱛᱮᱫᱚ ᱞᱟᱹᱭ ᱞᱮᱠᱷᱟᱱ ᱢᱟᱱᱮ ᱚᱱᱟ ᱡᱟᱦᱟᱸ ᱡᱟᱹᱥᱛᱤ ᱯᱷᱚᱞᱚᱱ ᱠᱷᱟᱹᱛᱤᱨ ᱵᱚᱱ ᱥᱟᱨ ᱠᱤᱴᱱᱟᱥᱚᱠ ᱨᱟᱱ ᱦᱮᱱᱛᱮᱱ ᱵᱤᱥ ᱠᱚᱵᱚᱱ ᱮᱢᱟᱜ ᱠᱟᱱᱟ ᱥᱮ
ᱦᱳᱭ ᱦᱳᱭ ᱦᱮᱸ ᱾
ᱚᱱᱟ ᱠᱚᱛᱮ ᱫᱚ ᱟᱵᱚᱣᱟᱜ ᱯᱷᱚᱥᱚᱞ ᱢᱟ ᱯᱷᱚᱞᱚᱱ ᱠᱚ ᱵᱷᱟᱜᱮ ᱞᱮᱠᱟ ᱜᱮ ᱦᱩᱭᱩᱜ ᱠᱟᱱᱟ ᱧᱮᱞ ᱡᱚᱝ ᱛᱮᱫᱚ ᱢᱮᱱᱠᱷᱟᱱ ᱚᱱᱟ ᱠᱚ ᱡᱚᱢ ᱠᱟᱛᱮᱜ ᱢᱟᱱᱮ ᱨᱚᱜᱽ ᱟᱡᱟᱨ ᱠᱚ ᱡᱟᱹᱥᱛᱤ ᱦᱩᱭᱩᱜᱼᱟ ᱾
ᱦᱳᱭ ᱦᱳᱭ ᱦᱮᱸ ᱾
ᱦᱳᱭ ᱾
ᱛᱚ ᱜᱚᱝᱠᱮ ᱞᱟᱦᱟ ᱫᱚ ᱱᱚᱝᱠᱟ ᱫᱚ ᱵᱟᱝ ᱦᱩᱭᱩᱜ ᱠᱟᱱ ᱛᱟᱦᱮ‌ᱸᱜ ᱥᱮ ᱞᱟᱦᱟ ᱫᱚ ᱜᱟᱹᱭ ᱠᱚ ᱰᱟᱺᱝᱨᱤ ᱠᱚ ᱡᱟᱹᱥᱛᱤ ᱧᱚᱜ ᱠᱚ ᱛᱟᱦᱮᱸ ᱠᱟᱱ ᱛᱮ ᱜᱩᱨᱤᱡ ᱠᱚ ᱛᱮᱜᱮ ᱥᱟᱨ ᱨᱮᱱᱟᱜ ᱫᱚ ᱪᱟᱦᱤᱫᱟ ᱛᱚᱜ ᱢᱮᱴᱟᱜ ᱠᱟᱱ ᱛᱟᱦᱮᱸᱫ ᱟᱫᱚ ᱱᱮᱛᱟᱨ ᱫᱚ ᱚᱱᱠᱟ ᱵᱟᱹᱱᱩᱜ ᱠᱚᱣᱟ ᱛᱚ ᱟᱫᱚ ᱚᱱᱟᱛᱮ ᱠᱤᱴᱱᱟᱥᱚᱠ ᱠᱚ ᱥᱟᱨ ᱠᱚ ᱞᱟᱜᱟᱜ ᱠᱟᱱ ᱛᱟᱵᱚᱱᱟ ᱡᱟᱹᱥᱛᱤ
ᱦᱳᱭ ᱦᱳᱭ ᱟᱫᱚᱞ ᱚᱱᱟ ᱵᱤᱱ ᱞᱟᱹᱭ ᱠᱮᱫ ᱠᱷᱟᱱ ᱯᱟᱹᱦᱤᱞ ᱫᱚ ᱦᱮᱸ ᱯᱟᱹᱦᱤᱞ ᱫᱚ ᱚᱱᱟ ᱵᱟᱡᱟᱨ ᱨᱮ ᱟᱠᱷᱨᱤᱧ ᱞᱮᱠᱟ ᱫᱚ ᱵᱟᱝᱠᱚ ᱪᱟᱥ ᱠᱮᱫ ᱛᱟᱦᱮᱸᱫ ᱦᱮᱸᱥᱮ
ᱦᱳᱭ ᱦᱳᱭ ᱦᱮᱸ ᱾
ᱢᱟᱱᱮ ᱚᱲᱟᱜ ᱡᱚᱢ ᱞᱮᱠᱟ ᱜᱮ ᱱᱤᱡᱮᱨᱟᱜ ᱟᱯᱱᱟᱨᱟᱜ ᱡᱚᱢ ᱞᱮᱠᱟ ᱜᱮᱠᱚ ᱪᱟᱥᱮᱫ ᱛᱟᱦᱮᱸᱜ᱾
ᱦᱳᱭ ᱦᱳᱭ ᱾
ᱚᱱᱟᱛᱮ ᱚᱱᱟ ᱜᱩᱨᱤᱡ ᱛᱮ ᱡᱟᱦᱟᱸ ᱵᱩᱱ ᱞᱟᱹᱭᱫᱟ ᱜᱩᱨᱤᱡ ᱜᱩᱨᱤᱡ ᱠᱚᱛᱮ ᱾ ᱡᱟᱦᱟᱸ ᱛᱤᱱᱟᱹᱜ ᱜᱮ ᱯᱷᱚᱞᱚᱱ ᱠᱚ ᱦᱩᱭᱩᱜ ᱠᱟᱱ ᱛᱟᱦᱮᱸ ᱚᱱᱟ ᱛᱮᱜᱮ ᱟᱵᱚ ᱵᱚᱱ ᱥᱚᱱᱛᱩᱥᱴᱚ ᱵᱚᱱ ᱛᱟᱦᱮᱱ ᱠᱟᱱ ᱛᱟᱦᱮᱸᱜ ᱥᱮ ᱡᱟᱦᱟᱸ ᱞᱮᱠᱟ ᱜᱮ ᱩᱱᱟᱹᱜ ᱵᱷᱟᱜᱤ ᱞᱮᱠᱟ ᱯᱷᱚᱞᱚᱱ ᱵᱟᱝ ᱦᱩᱭ ᱨᱮᱦᱚᱸ ᱢᱟᱱᱮ ᱡᱟᱦᱟᱸ ᱯᱷᱚᱞᱚᱱ ᱦᱩᱭᱩᱜᱼᱟ ᱢᱟᱱᱮ ᱡᱚᱢ ᱠᱟᱛᱮᱜ ᱨᱮᱦᱚᱸ ᱦᱚᱲᱢᱚ ᱟᱡᱟᱨ ᱨᱮ ᱢᱟᱱᱮ ᱨᱳᱜᱽ ᱟᱡᱟᱨ ᱠᱚ ᱵᱟᱝ ᱦᱩᱭᱩᱜ ᱠᱟᱱ ᱛᱟᱦᱮᱸᱜᱼᱟ ᱾
ᱦᱳᱭ ᱦᱳᱭ, ᱡᱚᱛᱷᱟᱛ ᱠᱟᱛᱷᱟ ᱵᱮᱱ ᱨᱚᱲ ᱟᱠᱟᱫᱟ ᱯᱟᱹᱦᱤᱞ ᱦᱟᱯᱟᱲᱟᱢ ᱠᱚᱞᱤᱧ ᱟᱸᱡᱚᱢ ᱫᱚᱞᱤᱧ ᱟᱸᱡᱚᱢ ᱵᱟᱲᱟ ᱟᱠᱟᱫ ᱠᱚᱜᱮᱭᱟ ᱡᱮ ᱯᱟᱹᱦᱤᱞ ᱫᱚ ᱚᱱᱠᱟ ᱵᱟᱵ ᱵᱟᱡᱟᱨ ᱨᱮᱱᱟᱜ ᱢᱟᱱᱮ ᱱᱚᱝᱠᱟ ᱫᱚᱨᱫᱟᱢ ᱫᱚ ᱵᱟᱝ ᱛᱟᱦᱮᱸ ᱠᱟᱱᱟ ᱾ ᱢᱟᱱᱮ ᱯᱟᱹᱦᱤᱞ ᱫᱚ ᱚᱱᱠᱟ ᱚᱲᱟᱜ ᱨᱮ ᱡᱚᱢ ᱵᱟᱲᱟ ᱞᱟᱹᱜᱤᱫ ᱜᱮ ᱪᱟᱥ ᱵᱟᱲᱟ ᱫᱚᱠᱚ ᱫᱷᱩᱨᱟᱹᱜ ᱠᱟᱱ ᱛᱟᱦᱮᱸᱫ ᱾
ᱦᱳᱭ ᱾ ᱟᱫᱚ ᱱᱮᱛᱟᱨ ᱫᱚ ᱧᱮᱞᱚᱜ ᱠᱟᱱᱟ ᱡᱮ ᱟᱹᱞᱩ ᱠᱚᱨᱮᱱᱟᱜ ᱯᱷᱚᱞᱚᱱ ᱠᱚ ᱦᱩᱭ ᱠᱷᱟᱹᱛᱤᱨ ᱡᱟᱛᱮ ᱢᱟᱱᱮ ᱫᱷᱮᱫ ᱫᱷᱮᱨ ᱾ ᱡᱟᱹᱥᱛᱤ ᱯᱷᱚᱞᱚᱱ ᱦᱩᱭᱩᱜ ᱢᱟ ᱾ ᱟᱹᱰᱤ ᱢᱟᱨᱟᱝ ᱧᱚᱜ ᱦᱩᱭᱩᱜ ᱢᱟ ᱞᱟᱹᱴᱩ ᱧᱚᱜ ᱦᱮᱸᱥᱮ ᱚᱱᱟ ᱠᱷᱟᱹᱛᱤᱨ ᱛᱮ ᱢᱟᱱᱮ ᱡᱟᱹᱥᱛᱤ ᱧᱚᱜ ᱦᱩᱭᱩᱜ ᱢᱟ ᱡᱟᱹᱥᱛᱤ ᱢᱩᱱᱟᱯᱷᱟ ᱦᱩᱭᱩᱜᱼᱟ ᱥᱮ᱾ ᱚᱱᱟ ᱡᱟᱹᱥᱛᱤ ᱢᱩᱱᱟᱯᱷᱟ ᱠᱟᱢᱟᱣ ᱠᱷᱟᱹᱛᱤᱨ ᱛᱮ ᱢᱟᱱᱮ ᱚᱱᱟ ᱥᱟᱨ ᱠᱤᱴᱱᱟᱥᱚᱠ ᱛᱮᱠᱚ ᱦᱟᱨᱟᱪᱚᱭᱮᱫᱟ ᱥᱮ ᱢᱟᱨᱟᱝ ᱢᱟᱨᱟᱝ ᱠᱚ ᱦᱩᱭ ᱦᱚᱪᱚᱭ ᱮᱫᱟ ᱢᱟᱱᱮ ᱡᱟᱹᱥᱛᱤ ᱧᱚᱜ᱾
ᱦᱳᱭ ᱦᱳᱭ
ᱦᱮᱸ ᱚᱱᱟ ᱛᱮ ᱜᱮ ᱵᱟᱝ ᱵᱤᱱ ᱧᱮᱞ ᱵᱟᱲᱟ ᱟᱠᱚᱣᱟ ᱱᱮᱛᱟᱨ ᱨᱮᱱ ᱦᱚᱲ ᱫᱚ ᱵᱮᱥᱤ ᱫᱤᱱ ᱵᱟᱝ ᱠᱚ ᱵᱟᱧᱪᱟᱜ ᱠᱟᱱᱟ᱾
ᱦᱳᱣ ᱞᱟᱦᱟ ᱛᱮ ᱨᱮᱱ ᱫᱚ ᱟᱹᱰᱤ ᱫᱤᱱ ᱠᱚ ᱵᱟᱧᱪᱟᱜ ᱠᱟᱱ ᱛᱟᱦᱮᱸᱫ᱾ ᱚᱠᱚᱭ ᱠᱚ ᱫᱚ ᱥᱟᱭ ᱵᱚᱪᱷᱚᱨ ᱟᱨ ᱱᱮᱛᱟᱨ ᱫᱚ ᱱᱚᱜᱼᱚᱭ ᱛᱩᱨᱩᱭ ᱜᱮᱞ᱾
ᱦᱮᱸ ᱛᱩᱨᱩᱭ ᱜᱮᱞ ᱮᱭᱟᱭ ᱜᱮᱞ ᱦᱳᱭ ᱵᱟᱧᱪᱟᱜ ᱠᱟᱱᱟ ᱠᱚ ᱦᱮᱸ᱾ ᱟᱫᱚ ᱚᱱᱟ ᱨᱮᱱᱟᱜ ᱢᱩᱞ ᱠᱟᱨᱚᱱ ᱫᱚ ᱦᱩᱭᱩᱜ ᱠᱟᱱᱟ ᱚᱱᱟ ᱪᱟᱥ ᱵᱟᱥ ᱜᱮ ᱦᱳᱭ ᱥᱮ ᱪᱟᱥ ᱵᱟᱥ ᱴᱷᱤᱠ ᱥᱟᱹᱦᱤᱡ ᱵᱟᱵᱚᱱ ᱪᱟᱥ ᱵᱟᱥ ᱮᱫᱟ ᱚᱱᱟ ᱨᱟᱱ ᱠᱚᱛᱮ ᱦᱟᱱᱟ ᱱᱚᱣᱟ ᱵᱤᱥ ᱠᱚᱛᱮ ᱵᱚᱱ ᱦᱟᱨᱟ ᱦᱚᱪᱚᱭᱮᱫ ᱛᱮ ᱜᱮ ᱚᱱᱟ ᱠᱟᱨᱚᱱ ᱫᱚ᱾
ᱦᱳᱭ ᱦᱳᱭ
ᱦᱩᱸ
ᱛᱚ ᱜᱚᱝᱠᱮ ᱟᱹᱞᱤᱧ ᱞᱤᱧ ᱞᱟᱹᱭ ᱫᱟ ᱪᱟᱥ ᱵᱟᱥ ᱫᱚ ᱟᱯᱮᱭᱟ-ᱜ ᱫᱚ ᱪᱮᱫ ᱞᱮᱠᱟ ᱢᱟᱱᱮ ᱫᱟᱜ ᱡᱟᱹᱲᱤ ᱵᱷᱚᱨᱥᱟ ᱥᱮ ᱟᱨᱚ ᱮᱴᱟᱜᱟᱜ ᱢᱮᱱᱟᱜ ᱛᱟᱯᱮᱭᱟ ᱥᱟᱢ ᱢᱟᱨᱥᱟᱞ ᱠᱚ
ᱦᱳᱭ ᱦᱳᱭ ᱚᱱᱟ ᱦᱚᱸ ᱚᱱᱟ ᱡᱚᱛᱷᱟᱛ ᱠᱩᱠᱞᱤ ᱵᱤᱱ ᱫᱚᱦᱚ ᱠᱟᱜᱼᱟ᱾ ᱟᱞᱮ ᱚᱱᱛᱮ ᱫᱚ ᱢᱟᱱᱮ ᱥᱮᱨᱢᱟ ᱡᱟᱹᱲᱤ ᱵᱷᱚᱨᱥᱟ ᱫᱚ ᱵᱟᱝ ᱞᱮ ᱛᱟᱦᱮᱱᱟ᱾ ᱢᱟᱱᱮ ᱟᱞᱮ ᱚᱱᱛᱮ ᱫᱚ ᱚᱱᱟ ᱥᱟᱞ ᱢᱟᱨᱥᱟᱞ ᱠᱚᱠᱚ ᱵᱟᱹᱭᱥᱟᱹᱣ ᱦᱚᱴᱚ ᱠᱟᱜ ᱞᱮᱭᱟ ᱥᱮ ᱦᱮᱸ ᱚᱱᱟ ᱠᱚᱛᱮ ᱜᱮ ᱢᱟᱱᱮ ᱫᱟᱜ ᱡᱟᱹᱲᱤ ᱵᱟᱝ ᱦᱩᱭᱩᱜ ᱨᱮ ᱦᱚᱸ ᱢᱟᱱᱮ ᱠᱟᱹᱢᱤ ᱯᱟᱨᱚᱢ ᱞᱮᱠᱟ ᱫᱚ ᱪᱟᱥᱵᱟᱥ ᱞᱮᱠᱟ ᱫᱚ ᱫᱟᱜ ᱫᱚᱞᱮ ᱧᱟᱢᱟ᱾ ᱢᱟᱱᱮ ᱫᱟᱜ ᱨᱮᱭᱟᱜ ᱟᱱᱟᱴ ᱫᱚ ᱵᱟᱝ ᱦᱩᱭᱩᱜ ᱛᱟᱞᱮᱭᱟ ᱦᱮᱸ
ᱵᱩᱡᱽ ᱠᱮᱫᱟ ᱞᱤᱧ
ᱦᱮ ᱟᱫᱚ ᱟᱹᱞᱤᱧ ᱦᱚᱸ ᱚᱱᱟ ᱠᱩᱞᱤ ᱥᱟᱱᱟ ᱭᱮᱜ ᱞᱤᱧᱟ ᱡᱮ ᱟᱯᱮ ᱚᱱ ᱛᱮ ᱪᱮᱫ ᱞᱮᱠᱟ ᱵᱮᱵᱚᱥᱛᱟ ᱠᱚ ᱢᱮᱱᱟᱜ-ᱟ᱾ ᱥᱮ ᱫᱟᱜ ᱨᱮᱭᱟᱜ ᱟᱱᱟᱴ ᱠᱚ ᱫᱚᱢᱮ ᱜᱮᱭᱟ᱾ ᱚᱱᱟ ᱠᱚ ᱠᱟᱹᱴᱤᱡ ᱵᱤᱱ ᱞᱟᱹᱭ ᱥᱚᱫᱚᱨ ᱞᱮ ᱠᱷᱟᱱ ᱟᱵᱤᱱ ᱱᱟᱯ
ᱟᱞᱮ ᱫᱚ ᱫᱟᱜ ᱡᱟᱹᱲᱤ ᱵᱷᱚᱨᱥᱟ ᱜᱮ᱾
ᱦᱩᱸ ᱦᱩᱸ
ᱪᱟᱥ ᱫᱚ ᱦᱩᱭᱩᱜ ᱛᱟᱞᱮ ᱭᱟ ᱱᱚᱜᱼᱚᱭ ᱡᱮ ᱢᱚᱱ ᱱᱤᱛᱚᱜ ᱫᱚ ᱡᱟᱹᱯᱩᱫ ᱫᱤᱱ ᱱᱤᱛᱚᱜ ᱫᱚ ᱦᱩᱲᱩ ᱪᱟᱥ ᱟᱨ ᱨᱟᱵᱟᱝ ᱫᱤᱱ ᱫᱚ ᱚᱱᱟ ᱰᱚᱵᱷᱟᱜ ᱠᱚᱨᱮ ᱡᱟᱦᱟᱸ ᱛᱤᱱᱟᱹᱜ ᱯᱮᱨᱮᱡ ᱠᱚᱜᱼᱟ ᱚᱱᱟ ᱠᱚ ᱛᱮ ᱜᱮ ᱟᱹᱞᱩ ᱠᱚ ᱞᱮ ᱪᱟᱥ ᱵᱟᱲᱟᱭᱟ᱾
ᱦᱮᱸ ᱦᱮᱸ
ᱟᱫᱚ ᱚᱱᱠᱟ ᱥᱟᱵᱢᱟᱨᱥᱟᱞ ᱫᱚ ᱵᱟᱠᱚ ᱟᱞᱮᱫᱚ ᱵᱟᱠᱚ ᱵᱟᱹᱭᱥᱟᱹᱣ ᱠᱟᱜ ᱞᱮᱭᱟ᱾
ᱦᱳᱭ ᱟᱪᱪᱷᱟ ᱟᱫᱚ ᱛᱟᱦᱞᱮ ᱚᱱᱠᱟ ᱰᱚᱵᱷᱟᱜ ᱠᱚ ᱨᱮ ᱫᱟᱜ ᱠᱚ ᱟᱸᱡᱮᱫ ᱪᱟᱵᱟ ᱞᱮᱱ ᱠᱷᱟᱱ ᱢᱟᱱᱮ ᱟᱯᱮ ᱚᱱᱛᱮ ᱫᱚ ᱪᱟᱥ ᱵᱟᱲᱟ ᱫᱚ ᱟᱹᱰᱤ ᱟᱱᱟᱴ ᱜᱮᱭᱟ ᱵᱟᱝ?
ᱦᱳᱭ ᱦᱳᱭ ᱾
ᱟᱫᱚ ᱩᱱᱟᱹᱜ ᱪᱟᱸᱬ ᱫᱚ ᱦᱟᱸᱜ ᱵᱟᱝ ᱟᱸᱡᱮᱫᱚᱜᱼᱟ ᱾ ᱟᱫᱚ ᱯᱟᱹᱦᱤᱞ ᱦᱟᱯᱲᱟᱢ ᱠᱚᱣᱟᱜ ᱞᱟ ᱰᱚᱵᱷᱟᱜ ᱠᱟᱱᱟ ᱛᱚ ᱟᱫᱚ ᱩᱱᱟᱹᱜ ᱪᱟᱸᱬ ᱫᱚ ᱵᱟᱝ ᱟᱸᱡᱮᱫᱚᱜᱼᱟ ᱠᱟᱹᱴᱤᱡ ᱠᱷᱟᱞ ᱧᱚᱜ ᱜᱮᱠᱚ ᱞᱟᱣ ᱟᱠᱟᱫᱟ ᱾
ᱦᱳᱭ ᱦᱳᱭ ᱾ ᱦᱮᱸ᱾ ᱚᱱᱟᱛᱮ ᱟᱫᱚ ᱩᱱᱟᱹᱜ ᱟᱱᱟᱴ ᱠᱚᱫᱚ ᱵᱟᱝ ᱦᱩᱭᱩᱜ ᱛᱟᱯᱮᱭᱟ ᱾
ᱦᱳᱭ ᱦᱳᱭ ᱾
ᱟᱪᱪᱷᱟ ᱾ ᱚᱱᱟ ᱢᱟᱛᱚᱞᱟᱝ ᱜᱟᱞᱢᱟᱨᱟᱣ ᱠᱮᱜᱼᱟ ᱜᱚᱝᱠᱮ, ᱟᱫᱚ ᱡᱮ ᱚᱱᱟ ᱟᱲᱟᱜ ᱥᱟᱠᱟᱢ ᱠᱚ ᱡᱟᱦᱟ ᱟᱱᱟᱡᱽ ᱠᱚᱵᱚᱱ ᱞᱟᱹᱭᱮᱜ-ᱟ ᱦᱮᱸ ᱾
ᱦᱳᱭ, ᱦᱮᱸ ᱾
ᱚᱱᱟ ᱠᱚ ᱟᱯᱮ ᱚᱱᱛᱮ ᱪᱮᱫ ᱞᱮᱠᱟ ᱪᱟᱥ ᱠᱚ ᱦᱩᱭᱩᱜᱼᱟ? ᱢᱟᱱᱮ ᱟᱹᱰᱤ ᱡᱟᱹᱥᱛᱤ ᱥᱮ ᱚᱲᱟᱜ ᱡᱚᱢ ᱞᱮᱠᱟ?
ᱡᱟᱹᱥᱛᱤ ᱫᱚ ᱵᱟᱝ ᱦᱩᱭᱩᱜᱼᱟ ᱱᱚᱜᱼᱱᱟ ᱠᱚᱦᱚᱸ ᱚᱲᱟᱜ ᱡᱚᱢ ᱞᱮᱠᱟ ᱜᱮ ᱾
ᱦᱮᱸ ᱾
ᱟᱞᱮ ᱥᱮᱫ ᱫᱚ ᱡᱟᱹᱥᱛᱤ ᱫᱚ ᱚᱱᱠᱟ ᱫᱚ ᱪᱮᱫ ᱦᱚᱸ ᱪᱟᱥ ᱫᱚ ᱵᱟᱹᱱᱩᱜᱼᱟ ᱾ ᱚᱱᱠᱟ ᱫᱟᱜ ᱨᱮᱱᱟᱜ ᱚᱵᱷᱟᱵᱽ ᱛᱚ ᱾
ᱦᱮᱸᱻ
ᱟᱫᱚ ᱚᱱᱟᱛᱮ ᱪᱟᱥ ᱫᱚ ᱵᱟᱝ ᱦᱩᱭᱩᱜᱼᱟ ᱡᱟᱹᱥᱛᱤ ᱠᱚᱫᱚ᱾
ᱦᱮᱸ ᱾
ᱟᱫᱚ ᱟᱯᱮ ᱥᱮᱫ ᱜᱮ ᱵᱟᱲᱟᱭ ᱵᱩᱡᱷᱟᱹᱣ ᱤᱧ ᱠᱟᱱᱟ, ᱟᱯᱮ ᱥᱮᱫ ᱪᱮᱫ ᱞᱮᱠᱟ ᱪᱟᱥ ᱦᱩᱭᱩᱜᱼᱟ?
ᱟ ᱟᱞᱮ ᱥᱮᱫ ᱦᱚᱸ ᱜᱚᱝᱠᱮ ᱟᱞᱮ ᱥᱮᱫ ᱫᱚ ᱚ ᱚᱱᱠᱟ ᱟᱲᱟᱜ ᱠᱚ ᱟᱱᱟᱪ ᱯᱟᱹᱛᱤ ᱠᱚᱦᱚ ᱡᱟᱹᱥᱛᱤ ᱜᱮ ᱪᱟᱥ ᱦᱩᱭᱩᱜᱼᱟ᱾ ᱢᱟᱱᱮ ᱚᱲᱟᱜ ᱡᱚᱢ ᱞᱮᱠᱟ ᱦᱚᱸᱠᱚ ᱪᱟᱥᱟ ᱟᱨ ᱚᱱᱮ ᱵᱟᱡᱟᱨ ᱥᱮᱫ ᱨᱮ ᱟᱠᱷᱨᱤᱧ ᱞᱮᱠᱟ ᱦᱚᱸᱠᱚ ᱪᱟᱥ ᱵᱟᱲᱟᱭᱟ᱾ ᱚᱱᱟ ᱪᱟᱥ ᱡᱟᱭᱜᱟ ᱨᱮᱭᱟᱜ ᱫᱚ ᱚ ᱫᱚᱢᱮ ᱜᱮ ᱟᱞᱮ ᱫᱚ ᱢᱮᱱᱟᱜ ᱛᱟᱞᱮᱭᱟ ᱪᱟᱥ ᱡᱟᱭᱜᱟ ᱠᱚ ᱾ ᱦᱮᱸᱥᱮ ᱢᱟᱱᱮ ᱦᱟᱥᱟ ᱠᱚᱦᱚᱸ ᱚᱱᱠᱟ ᱵᱮᱥ ᱜᱮ ᱛᱟᱞᱮᱭᱟ ᱡᱷᱚᱛᱚ ᱨᱚᱠᱚᱢᱟᱜ ᱪᱟᱥ ᱦᱩᱭᱩᱜ ᱜᱮᱭᱟ᱾ ᱦᱮᱸ ᱥᱮ ᱟᱫᱚ ᱦᱟᱥᱟ ᱡᱟᱭᱜᱟ ᱞᱤᱧ ᱞᱟᱹᱭ ᱠᱮᱫ ᱠᱷᱟᱱ ᱟᱹᱵᱤᱱ ᱟᱯᱮ ᱚᱱᱛᱮᱱᱟᱜ ᱦᱟᱸᱥᱟ ᱡᱟᱭᱜᱟ ᱠᱚᱨᱮ ᱪᱮᱫ ᱞᱮᱠᱟ ᱚᱠᱟ ᱪᱟᱥ ᱠᱚ ᱵᱷᱟᱜᱮ ᱦᱩᱭᱩᱜᱼᱟ ᱠᱟᱹᱴᱤᱡ ᱵᱮᱱ ᱞᱟᱹᱭ ᱞᱮᱠᱷᱟᱡ ᱱᱟᱯᱟᱭᱚᱜᱼᱟ᱾
ᱟᱞᱮ ᱥᱮᱫ ᱫᱚ ᱱᱚᱜᱼᱚᱭ ᱡᱟᱹᱯᱩᱫ ᱫᱤᱱ ᱫᱚ ᱱᱚᱜᱼᱚᱭ ᱦᱩᱲᱩ ᱜᱮ ᱟᱨ ᱨᱟᱵᱟᱝ ᱫᱤᱱ ᱫᱚ ᱱᱚᱸᱜᱚᱭ ᱟᱹᱞᱩ ᱜᱮ ᱾ ᱟᱨ ᱥᱤᱛᱩᱝ ᱫᱤᱱ ᱫᱚ ᱵᱮᱸᱜᱟᱲ ᱠᱚ ᱠᱟᱨᱞᱟ ᱠᱚ ᱾
ᱤᱱᱟᱹ ᱠᱚᱜᱮ ᱟᱨ ᱜᱚᱝᱠᱮ ᱟᱯᱮ ᱥᱮᱡ? ᱠᱟᱹᱴᱤᱡ ᱵᱟᱲᱟᱭ ᱥᱟᱱᱟᱭᱮᱫ ᱞᱤᱧᱟᱹ, ᱪᱮᱫ ᱠᱚ ᱪᱟᱥ ᱦᱩᱭᱩᱜᱼᱟ?
ᱟᱞᱮ ᱥᱮᱫ ᱫᱚ ᱜᱚᱝᱠᱮ